ᱚᱞᱤᱧᱟᱜ ᱨᱚᱲ
ᱦᱳᱭ ᱜᱚᱢᱠᱮ ᱟᱸ ᱜᱚᱝᱠᱮ ᱟᱸᱡᱚᱢᱚᱜ ᱠᱟᱱ ᱜᱮᱭᱟ ᱦᱟᱸᱜ ᱟᱹᱞᱤᱧᱟᱜ ᱜᱮ ᱛᱷᱚᱲᱟ ᱚᱱᱟ ᱟᱣᱟᱡᱽ ᱠᱚ ᱛᱷᱚᱲᱟ ᱪᱮᱠᱟ ᱛᱮ ᱞᱟᱹᱭᱟ ᱞᱤᱧ ᱵᱮᱱ ᱪᱮᱫ ᱠᱟ ᱟᱸᱡᱢᱚᱜ ᱪᱮᱫ ᱞᱮᱠᱟ ᱟᱸᱡᱢᱚᱜ ᱠᱟᱱᱟ?
ᱦᱮᱸ ᱜᱚᱝᱠᱮ ᱴᱷᱤᱠ ᱜᱮᱭᱟ ᱴᱷᱤᱠ ᱜᱮ ᱟᱸᱡᱚᱢᱚᱜ ᱠᱟᱱ ᱛᱟᱢᱟ ᱨᱚᱲ ᱦᱚᱸ ᱾ ᱟᱣᱟᱡᱽ ᱠᱚᱫᱚ ᱦᱟᱸᱜ ᱠᱷᱟᱱ ᱵᱟᱝ ᱤᱧ ᱟᱸᱡᱚᱢ ᱧᱟᱢ ᱫᱟ ᱾
ᱦᱳᱭ, ᱦᱳᱭ ᱜᱚᱝᱠᱮ ᱚᱱᱮ ᱞᱟᱝ ᱜᱟᱞᱢᱟᱨᱟᱜ ᱠᱟᱱ ᱮᱸ ᱚᱱᱮ ᱞᱟᱝ ᱜᱟᱞᱢᱨᱟᱜ ᱠᱟᱱ ᱛᱟᱦᱮᱸᱜ ᱜᱮ ᱦᱟᱸᱜ ᱟᱫᱚ ᱠᱟᱛᱷᱟ ᱢᱟ ᱚᱱᱠᱟ ᱦᱟᱸᱜ ᱵᱟᱝ ᱢᱩᱪᱟᱹᱫ ᱞᱮᱱ ᱜᱮᱭᱟ ᱟᱫᱚ ᱚᱱᱛᱮ ᱜᱮ ᱦᱟᱸᱜ ᱠᱟᱹᱴᱤᱡ ᱚᱱᱛᱮ ᱜᱮᱞᱟᱝ ᱠᱟᱛᱷᱟ ᱞᱟᱝ ᱞᱟᱦᱟ ᱤᱫᱤᱭᱟ ᱾
ᱟᱪᱪᱷᱟ ᱾
ᱦᱳᱭ ᱚᱱᱮ ᱵᱮᱱ ᱢᱮᱱ ᱠᱮᱜ-ᱟ ᱜᱚᱝᱠᱮ ᱟᱯᱮ ᱥᱮᱫ ᱫᱚ ᱦᱟᱸᱜ ᱴᱮᱠᱴᱟᱨ ᱠᱚᱛᱮ ᱜᱮ ᱟᱨ ᱟᱞᱮᱥᱮᱫ ᱦᱚᱸ ᱱᱮᱛᱟᱨ ᱫᱚ ᱦᱟᱜ ᱱᱚᱝᱠᱟ ᱴᱮᱠᱴᱟᱨ ᱠᱚᱛᱮ ᱜᱮ ᱦᱟᱸᱜ ᱞᱮ ᱥᱤ ᱵᱟᱲᱟᱭᱮᱫ ᱠᱟᱱᱟ, ᱱᱚᱣᱟ ᱱᱟᱦᱮᱞ ᱚᱱᱟ ᱯᱟᱲᱟᱜ ᱥᱮᱫᱟᱭ ᱫᱚ ᱛᱟᱦᱮᱸ ᱠᱟᱱᱟ ᱚᱱᱟ ᱱᱟᱦᱮᱞ, ᱚᱱᱟ ᱰᱟᱹᱟᱝᱨᱤ ᱠᱚᱛᱮ, ᱠᱟᱰᱟ ᱠᱚᱛᱮ ᱜᱮ ᱾ ᱟᱫᱚ ᱱᱮᱛᱟᱨ ᱫᱚ ᱦᱟᱸᱜ ᱟᱞᱮ ᱥᱮᱫ ᱦᱚᱸ ᱚᱱᱠᱟ ᱰᱟᱹᱝᱨᱤ ᱠᱟᱰᱟ ᱠᱚᱫᱚ ᱵᱟᱝ ᱠᱚ ᱧᱮᱞᱚᱜ ᱠᱟᱱᱟ ᱠᱚ ᱾ ᱟᱨ ᱚᱱᱮ ᱚᱱᱠᱟ ᱜᱮ ᱱᱟᱸᱦᱜ ᱚᱱᱮ ᱞᱟᱦᱟ ᱛᱮᱢᱟ ᱮᱛᱮ ᱚᱱᱠᱟ ᱠᱟᱡᱟᱠ ᱜᱮ ᱫᱟᱜ ᱟᱵᱚᱱ ᱠᱟᱱ ᱛᱟᱦᱮᱱᱟ ᱾ ᱮᱸ ᱱᱟᱦᱮᱞ ᱠᱟᱛᱮ ᱵᱚᱱ ᱥᱤ ᱦᱚᱪᱚᱭᱮᱫ ᱠᱟᱱ ᱛᱟᱦᱮᱸᱜ ᱜᱮᱭᱟ ᱾ ᱟᱨ ᱱᱮᱛᱟᱨ ᱫᱚ ᱦᱟᱸᱜ ᱚᱱᱠᱟ ᱵᱟᱭ ᱫᱟᱜ ᱮᱫ ᱠᱟᱱᱛᱮ ᱠᱟᱹᱴᱤᱡ ᱦᱚᱲ ᱠᱚ ᱱᱮᱛᱟᱨ ᱩᱥᱟᱹᱨᱟ ᱨᱮᱜᱮ ᱡᱟ ᱜᱮ ᱠᱷᱮᱛ ᱥᱟᱹᱨᱤ ᱵᱟᱲᱟᱜ ᱠᱟᱱᱟ ᱩᱥᱟᱹᱨᱟ ᱵᱟᱲᱟ ᱠᱚᱜ ᱛᱟᱠᱚ ᱚᱱᱟ ᱟᱨ ᱴᱮᱠᱴᱟᱨ ᱞᱟᱜᱟᱣ ᱠᱟ ᱠᱟᱛᱮᱫ ᱜᱮ ᱜᱚᱴᱟ ᱠᱚ ᱞᱚᱥᱚᱫ ᱵᱟᱲᱟ ᱦᱚᱪᱚᱭᱮᱫᱟ ᱟᱨ ᱟᱨ ᱩᱥᱟᱹᱨᱟ ᱠᱟᱹᱢᱤ ᱚᱱᱮ ᱠᱚ ᱪᱟᱵᱟ ᱵᱟᱲᱟ ᱠᱚᱜ ᱛᱟᱠᱚ ᱚᱱᱟ ᱟᱞᱮ ᱥᱮᱫ ᱫᱚ ᱱᱩᱠᱩ ᱢᱩᱱᱤᱥ ᱠᱚ ᱢᱮᱛ ᱠᱚ ᱜᱮᱭᱟ ᱠᱟᱹᱢᱤ ᱦᱚᱲ ᱫᱚ, ᱟᱫᱚ ᱩᱱᱠᱩ ᱩᱥᱟᱹᱨᱟ ᱠᱚ ᱞᱟᱜᱟᱣ ᱵᱟᱲᱟ ᱠᱚᱜᱮᱭᱟ ᱟᱨ ᱟᱨ ᱥᱚᱢᱚᱭ ᱦᱚᱸ ᱜᱩ ᱜᱚᱝᱠᱮ ᱚᱱᱟ ᱠᱚ ᱢᱮᱱᱮᱜ ᱠᱟᱱᱟ ᱵᱚᱞᱮ ᱚᱱᱟ ᱴᱮᱠᱴᱚᱨ ᱛᱮ ᱠᱟᱹᱢᱤ ᱨᱮᱫᱚ ᱥᱚᱢᱚᱭ ᱦᱚᱸ ᱵᱟᱧᱪᱟᱜ ᱜᱮᱭᱟ ᱾ ᱠᱚᱢ ᱥᱚᱢᱚᱭ ᱨᱮ ᱰᱷᱤᱨᱮᱢ ᱠᱟᱹᱢᱤ ᱫᱟᱲᱮᱜᱼᱟ ᱾ ᱟᱫᱚ, ᱦᱳᱭ ᱚᱱᱮ ᱚᱱᱠᱟᱞᱤᱧ ᱢᱮᱱᱮᱫ ᱠᱟᱱᱟ ᱟᱫᱚ ᱟᱞᱮ ᱥᱮᱫ ᱦᱚᱸ ᱴᱠᱴᱟᱨ ᱛᱮᱜᱮ ᱦᱟᱸᱜ ᱠᱩ ᱥᱤᱭᱟ ᱾ ᱡᱟᱹᱥᱛᱤ ᱠᱟᱭ ᱫᱚ ᱚᱱᱮ ᱦᱟᱸᱜ ᱱᱟᱦᱮᱞ ᱛᱦᱚᱸ ᱜᱷᱟᱴᱟ ᱠᱷᱩᱴᱟᱹ ᱠᱚᱨᱮ ᱠᱚ ᱥᱤᱭᱳ ᱜᱮᱭᱟ ᱚᱠᱟ ᱴᱷᱮᱡ ᱫᱚ ᱦᱟᱸᱜ ᱠᱷᱮᱛ ᱠᱚᱦᱚᱸ ᱚᱱᱟ ᱦᱩᱰᱤᱧ ᱢᱟᱪᱷᱟ ᱜᱮ ᱛᱟᱦᱮᱱᱚᱜᱼᱟ ᱟᱫᱚ ᱴᱠᱴᱚᱨ ᱫᱚ ᱵᱟᱝᱜᱮ ᱡᱩᱛᱩᱜᱼᱟ᱾ ᱟᱫᱚ ᱚᱱᱮ ᱦᱚᱸ ᱮᱴᱟᱜ ᱦᱚᱲ ᱠᱚᱛᱮᱞ ᱞᱮ ᱥᱤ ᱵᱟᱲ ᱜᱮᱭᱟ ᱢᱤᱫ ᱵᱟᱨ ᱦᱚᱲ ᱨᱮᱱ ᱢᱮᱱᱟᱜ ᱠᱚᱣᱟ ᱩᱱᱠᱩ ᱛᱮᱜᱮ ᱦᱟᱸᱜ ᱚᱱᱮ ᱚᱱᱠᱟ ᱜᱚᱝᱠᱮ ᱟᱞᱮ ᱥᱮᱫ ᱫᱚ ᱦᱜᱫᱚ ᱟᱵᱮᱱ ᱜᱮ ᱡᱟᱦᱟᱸ ᱞᱮᱠᱟ ᱪᱮᱫ ᱚᱱᱟ ᱦ ᱞᱟᱹᱭ ᱵᱮᱱ ᱪᱮᱫ ᱠᱟ ᱦᱮᱸ ᱡᱚᱛᱚᱜ ᱜᱮ ᱴᱠᱴᱚᱨ ᱛᱮᱯᱮ ᱥᱤ ᱜᱮᱭᱟ ᱥᱮ ᱢᱤᱫ ᱵᱟᱨ ᱫᱚ ᱠᱷᱮᱛ ᱫᱚ ᱠᱟ ᱴᱨᱟᱠᱴᱚᱨ ᱛᱮᱦᱚᱸ ᱯᱮ ᱥᱤ ᱜᱮᱭᱟᱯᱮ ᱰᱟᱝᱨᱟ ᱰᱟᱝᱝᱨᱤ ᱛᱮᱦᱚᱸ ᱯᱮ ᱥᱤ ᱜᱮᱭᱟ ᱱᱟ ᱵᱟᱨᱛᱮ ᱞᱟ. ᱭ ᱵᱤᱱ
ᱵᱟᱝ ᱟᱞᱮ ᱥᱮᱫ ᱫᱚ ᱟᱞᱮ ᱥᱮᱫ ᱫᱚ ᱦᱟᱸᱜ ᱠᱷᱟᱱ ᱥᱟᱱᱟᱢ ᱦᱚᱲᱜᱮ ᱱᱚᱣᱟ ᱴᱨᱟᱠᱴᱟᱨ ᱛᱮᱜᱮ ᱠᱚ ᱥᱤ ᱫᱟ ᱱᱟᱦᱮᱞ ᱫᱚ ᱦᱟᱸᱜ ᱠᱟᱱ ᱱᱤᱛᱚᱜ ᱚᱠᱚᱭ ᱦᱚᱸ ᱵᱟᱠᱚ ᱵᱮᱵᱚᱦᱟᱨ ᱫᱟ ᱥᱮᱫᱟᱭ ᱠᱚ ᱵᱮ ᱵᱮᱵᱚᱦᱟᱨ ᱛᱟᱦᱮᱱ ᱢᱮᱱᱠᱷᱟᱱ ᱱᱤᱛᱚᱜ ᱫᱚ ᱜᱮᱞᱮ ᱱᱟᱦᱮᱞ ᱫᱚ ᱱᱟᱦᱮᱞ ᱨᱮᱱᱟᱜ ᱵᱮᱵᱚᱦᱟᱨ ᱫᱚ ᱞᱟᱹᱭ ᱜᱟᱱᱚᱜᱼᱟ ᱢᱩᱪᱟᱹᱫ ᱪᱟᱜ ᱩᱛᱟᱹᱨ ᱠᱟᱱᱟ ᱟᱫᱚ ᱚᱱᱟ ᱠᱷᱟᱹᱛᱤᱨ ᱱᱟᱦᱮᱞ ᱛᱮᱫᱚ ᱵᱟᱝᱜᱮ ᱱᱚᱣᱟ ᱴᱮᱠᱴᱟᱨ ᱛᱮᱜᱮ ᱜᱚᱢᱠᱮ ᱥᱤ ᱠᱚᱫᱚ ᱦᱩᱭᱩᱜ ᱠᱟᱱ ᱛᱟᱞᱮᱭᱟ ᱟᱨ ᱜᱚᱢᱠᱮ ᱛᱟᱦᱚᱞᱮ ᱟᱵᱤᱱ ᱫᱚ ᱫᱟᱠᱟ ᱠᱚᱫᱚᱚᱵᱤᱱ ᱡᱚᱢ ᱠᱮᱫᱟ ᱥᱮ ᱵᱟᱝ ᱜᱮ
ᱦᱳᱭ ᱜᱚᱝᱠᱮ ᱱᱤᱛᱚᱜ ᱫᱚ ᱦᱟᱸᱜ ᱟᱹᱞᱤᱧ ᱫᱟᱠᱟ ᱫᱚ ᱟᱹᱰᱤ ᱜᱮᱞᱤᱧ ᱡᱚᱢᱟᱜ ᱛᱤᱠᱤᱱ ᱵᱟᱠᱷᱨᱟ ᱫᱚᱦᱟᱸᱜ ᱟᱫᱚ ᱚᱱᱟᱜᱮ ᱟᱹᱞᱤᱤᱧ ᱱᱤᱛᱚᱜ ᱦᱟᱸᱜ ᱡᱚᱢ ᱞᱟᱹᱜᱤᱫ ᱦᱟᱸᱜ ᱢᱤᱫ ᱜᱷᱟᱹᱲᱤᱡ ᱵᱟᱫᱽᱞᱤᱤᱧ ᱡᱚᱢᱟ ᱦᱟᱸᱜ ᱟᱫᱚ ᱚᱱᱟᱜᱮ ᱦᱟᱸᱜ ᱡᱚᱢ ᱵᱟᱲᱟ ᱫᱚ ᱵᱟᱝ ᱦᱩᱭ ᱠᱟᱱᱟ ᱟᱨ ᱟᱵᱮᱱ ᱜᱮᱟᱸ ᱜᱚᱢᱠᱮ ᱞᱟᱹᱭ ᱵᱮᱱ ᱟᱵᱮᱱ ᱫᱚ ᱡᱚᱢ ᱵᱟᱲᱟ ᱠᱟᱜᱼᱟ ᱵᱮᱱ ᱥᱮ ᱵᱟᱵᱮᱱ ᱡᱚᱢ ᱵᱟᱲᱟ ᱠᱟᱜᱼᱟ
ᱵᱟᱝ ᱜᱚᱢᱠᱮ ᱟᱹᱞᱤᱧ ᱦᱚᱸ ᱦᱟᱸᱜ ᱠᱷᱟᱱ ᱡᱚᱢ ᱫᱚ ᱟᱹᱣᱨᱤ ᱦᱩᱭᱩᱜᱼᱟ ᱟᱫᱚ ᱱᱚᱜ ᱚᱚᱭ ᱛᱩᱯᱩ ᱯᱷᱟᱨᱪᱟ ᱠᱟᱛᱮᱜ ᱟᱫᱚᱧ ᱩᱭᱦᱟᱹᱨ ᱟᱠᱟᱫᱟ ᱛᱩᱯᱟᱹ ᱯᱷᱟᱨᱪᱟ ᱠᱟᱛᱮᱜ ᱱᱚᱣᱟ ᱫᱟᱠᱟ ᱠᱚᱫᱚᱧ ᱡᱚᱢᱟᱟᱜ ᱠᱷᱟᱱ ᱟᱫᱚ ᱱᱤᱛᱚᱜ ᱛᱳᱯᱳ ᱠᱚᱦᱚᱸ ᱵᱟᱝ ᱦᱩᱭᱩ ᱟᱠᱟᱱᱟ ᱟᱫᱚ ᱚᱱᱟ ᱠᱷᱟᱹᱛᱤᱨ ᱡᱚᱢ ᱠᱚᱦᱚᱸ ᱱᱤᱛᱚᱜ ᱫᱚ ᱟᱹᱣᱨᱤ ᱦᱩᱭᱩᱜᱼᱟ᱾ ᱱᱚᱣᱟ ᱫᱩᱴᱚ ᱵᱟᱡᱮ ᱥᱩᱢᱚᱭ ᱤᱧ ᱡᱚᱢᱟ ᱱᱚᱝᱠᱟᱧ ᱫᱤᱥᱟᱹᱭᱮᱫᱟ
ᱟᱪᱪᱷᱟ ᱜᱚᱝᱠᱮ ᱦᱚᱸ ᱟᱹᱰᱤ ᱵᱡᱽᱵᱤᱧ ᱞᱟᱹᱭ ᱠᱮᱫᱮᱜᱼᱟ ᱟᱨ ᱟᱯᱮᱦ ᱥᱮᱫ ᱫᱚ ᱜᱚᱢᱠᱮ ᱪᱮᱫ ᱞᱮᱠᱟ ᱪᱠᱟ ᱚᱱᱟ ᱵᱚᱪᱷᱚᱨ ᱨᱮᱞᱤᱧ ᱧᱮᱞ ᱠᱟᱜᱼᱟ ᱟᱫᱚᱢ ᱥᱮᱫ ᱫᱚ ᱚᱱᱟ ᱵᱟᱝᱜᱟᱞ ᱱᱟᱲ ᱠᱚᱨᱮ ᱞᱤᱧ ᱧᱮᱞ ᱠᱟᱜᱼᱟ ᱚᱭᱮᱥᱴ ᱵᱮᱝᱜᱚᱞ ᱠᱚᱟᱨᱮ ᱪᱟᱞᱟᱣ ᱵᱟᱲᱟᱜ ᱨᱮ ᱦᱩᱲᱩ ᱠᱚᱦᱚᱸ ᱵᱚᱪᱷᱚᱨ ᱨᱮ ᱵᱟᱨᱫᱚᱢ ᱠᱚ ᱨᱚᱦᱚᱭ ᱵᱟᱲᱟᱭ ᱜᱮᱭᱟ ᱟᱨ ᱟᱯᱮ ᱥᱮᱫ ᱫᱚ ᱪᱮᱫ ᱞᱮᱠᱟ ᱱᱚᱣᱟ ᱵᱟᱨ ᱫᱚᱢ ᱜᱮᱯᱮ ᱨᱚᱦᱚᱭᱟ ᱥᱮ ᱢᱤᱫ ᱫᱚᱢ ᱯᱮ ᱨᱚᱦᱚᱭᱟᱱᱟᱜ ᱟᱯᱮ ᱦᱚᱸ ᱛᱷᱚᱲᱟ ᱚᱱᱟ ᱠᱚ ᱠᱚᱟᱨᱚᱛᱱᱚ ᱞᱟᱹᱭᱵᱮᱱ
ᱟᱪᱪᱷᱟ ᱦᱮᱸ ᱜᱚᱝᱠᱮ ᱟᱞᱮ ᱥᱮᱫ ᱦᱚᱸ ᱦᱳᱲᱩ ᱫᱚ ᱵᱟᱨ ᱫᱷᱚᱢ ᱥᱮ ᱯᱮ ᱫᱷᱟᱣ ᱦᱚᱞᱮ ᱨᱚᱦᱚᱭ ᱜᱮᱭᱟ ᱵᱟᱨ ᱫᱷᱟᱣ ᱜᱮ ᱜᱚᱢᱠᱮ ᱵᱟᱹᱲᱛᱤ ᱞᱮ ᱨᱚᱦᱚᱭᱟ ᱟᱫᱚ ᱱᱚᱝᱠᱟᱱ ᱡᱟᱦᱟᱱ ᱫᱟᱜ ᱨᱮᱱᱟᱜ ᱟᱱᱟᱴ ᱫᱚ ᱦᱟᱸᱜ ᱠᱟᱱ ᱵᱟᱹᱱᱩᱜ ᱛᱟᱞᱮᱭᱟ ᱚᱱᱟ ᱠᱷᱟᱛᱤᱨ ᱦᱩᱲᱩ ᱫᱚ ᱦᱟᱸᱜ ᱠᱷᱟᱱ ᱵᱟᱨ ᱫᱷᱟᱣ ᱥᱮ ᱯᱮ ᱫᱷᱟᱣ ᱦᱚᱞᱮ ᱨᱚᱦᱚᱭᱟ ᱚᱱᱟ ᱨᱮ ᱵᱚᱞ ᱫᱚ ᱟᱹᱞᱩ ᱠᱚᱨᱮ ᱞᱮ ᱨᱚᱦᱚᱭᱟ ᱚᱱᱟ ᱠᱷᱚᱱ ᱦᱚᱸ ᱟᱨᱦᱚᱸ ᱟᱭᱢᱟ ᱜᱟᱱ ᱥᱚᱵᱡᱤ ᱟᱱᱟᱡ ᱠᱚᱦᱚᱸ ᱚᱱᱟ ᱠᱚᱜᱮ ᱨᱚᱦᱚᱭ ᱦᱩᱭᱩᱜ ᱜᱮᱭᱟ᱾ ᱜᱚᱝᱠᱮ ᱛᱟᱦᱚᱞᱮ ᱟᱯᱮᱥᱮᱫ ᱫᱚ ᱱᱚᱣᱟ ᱟᱞᱩ ᱠᱚᱫᱚᱯᱮ ᱨᱚᱦᱚᱭ ᱜᱮᱭᱟ ᱥᱮ ᱵᱟᱝ ᱜᱮ
ᱟᱹᱰᱤ ᱵᱮᱥ ᱵᱮᱱ ᱨᱚᱲ ᱠᱮᱫᱼᱟ ᱜᱚᱝᱠᱮ ᱟᱨ ᱟᱞᱮ ᱫᱚᱦᱟᱸᱜ ᱚᱱᱟ ᱜᱚᱢᱠᱮ ᱚᱱᱟ ᱵᱟᱲᱜᱮ ᱠᱚᱨᱮ ᱱᱟᱦᱱᱟᱜ ᱟᱞᱮ ᱦᱩᱲᱩ ᱠᱚᱫᱚ ᱤᱭᱟᱹ ᱠᱚᱫᱚ ᱞᱮ ᱨᱚᱦᱚᱭ ᱜᱮᱭᱟ ᱟᱹᱞᱩ ᱠᱚᱫᱚ ᱱᱟᱦᱟᱜ ᱚᱱᱟ ᱚᱱᱟ ᱦᱟᱸᱜ ᱨᱮᱭᱟᱲ ᱫᱤᱱ ᱚᱱᱟ ᱥᱮᱯᱴᱮᱢᱵᱟᱨ ᱥᱮ ᱚᱠᱴᱳᱵᱚᱨ ᱠᱚᱨᱮ ᱡᱟᱦᱟ ᱟᱹᱞᱩ ᱥᱮᱞᱮ ᱨᱚᱦᱚᱭ ᱜᱮᱭᱟᱞᱮ, ᱚᱠᱴᱳᱵᱟᱨ ᱠᱚᱨᱮ ᱟᱨ, ᱨᱚᱦᱚᱭ ᱜᱮᱭᱟ ᱜᱚᱝᱠᱮ ᱡᱟᱹᱥᱛᱤ ᱫᱚ ᱦᱟᱜ ᱵᱟᱞᱮ ᱨᱚᱦᱚᱭᱟ ᱟᱞᱮ ᱦᱚᱸ ᱟᱠᱷᱤᱨᱤᱧ ᱞᱮᱠᱟ ᱫᱚ ᱱᱟᱦᱟᱜ ᱟᱫᱚᱢ ᱠᱚᱫᱚ ᱠᱚ, ᱮ ᱨᱚᱦᱚᱭ ᱜᱮᱭᱟ ᱠᱚ ᱦᱟᱸᱜ ᱟᱹᱠᱷᱨᱤᱧ ᱞᱮᱠᱟ ᱦᱚᱸᱚᱸ ᱟᱨ ᱟᱞᱮ ᱥᱮᱜ ᱫᱚ, ᱮᱜ ᱢᱮᱱᱟᱜ ᱠᱚ ᱜᱮᱭᱟ ᱨᱚᱦᱚᱭ ᱦᱚᱲ ᱟᱫᱚᱢ ᱠᱚ ᱪᱟᱥᱟ ᱦᱚᱲᱜᱮ ᱰᱤ ᱰᱷᱮᱨ ᱜᱮ ᱟᱨ ᱟᱞᱮ ᱫᱚᱞᱮ ᱮᱠᱞᱟ ᱜᱮᱭᱟ ᱦᱟᱜ ᱚᱲᱟᱜ ᱨᱮ ᱠᱚᱢ ᱦᱚᱲ ᱜᱮᱭᱟᱞᱮ ᱟᱫᱚ ᱵᱟᱝ ᱜᱮ ᱰᱟᱱᱴᱟᱣ ᱫᱟᱲᱮᱼᱟ ᱟᱫᱚ ᱦᱟᱸᱜ ᱱᱟᱲ ᱮ ᱡᱚᱢ ᱥᱩᱱᱩᱢ ᱜᱮᱞᱮ ᱨᱚᱦᱚᱭᱟ ᱟᱨ ᱜᱚᱝᱠᱮ ᱟᱞᱮ ᱥᱮᱫ ᱫᱚ ᱚᱱᱟ, ᱟᱹᱞᱩ ᱫᱚ ᱦᱟᱸᱜ ᱵᱟᱨ ᱞᱮᱠᱟ ᱱᱟᱜ ᱠᱚ ᱨᱚᱦᱚᱭ ᱜᱮᱭᱟ ᱠᱚ ᱦᱟᱸᱜ ᱢᱤᱫᱴᱮᱡ ᱢᱟ ᱵᱟ ᱯᱮ ᱞᱮᱠᱟᱱᱟᱜ ᱠᱚ ᱨᱚᱦᱚᱭᱟ᱾ ᱯᱟᱥᱮᱜ ᱞᱤᱧ ᱧᱮᱞ ᱠᱟᱜᱼᱟ ᱟᱹᱞᱤᱧ ᱦᱚᱸᱞᱤᱧ ᱵᱟᱹᱞᱤᱧ ᱵᱟᱲᱟᱭᱟ ᱚᱱᱟ ᱫᱚ ᱦᱟᱸᱜ ᱢᱤᱫᱴᱮᱡ ᱫᱚ ᱦᱟᱸᱜ ᱯᱩᱰ ᱧᱚᱜ ᱜᱮᱭᱟ ᱟᱨ ᱢᱤᱫᱴᱮᱡ ᱫᱚ ᱦᱟᱸᱜ, ᱟᱨᱟᱜ ᱟᱹᱞᱩ ᱜᱮ ᱢᱮᱱᱟᱜᱼᱟ ᱠᱟᱹᱴᱤᱡ ᱠᱟᱹᱴᱤᱡ ᱧᱚᱜ ᱤᱭᱟᱹᱜᱼᱟ ᱚᱱᱟ ᱦᱚᱸᱫᱚ ᱫᱟᱜᱼᱟ᱾ ᱟᱨᱦᱚᱸ ᱟᱨᱟᱜ ᱜᱮ ᱚᱱᱟ ᱫᱚ ᱦᱟᱸᱜ ᱢᱚᱴᱟ ᱢᱚᱴᱟ ᱧᱮᱞ ᱮᱻᱦ ᱫᱟ-ᱟ ᱚᱱᱟ ᱫᱚ᱾ ᱟᱫᱚ ᱚᱱᱮ ᱚᱱᱠᱟᱜᱮ ᱦᱟᱸᱜ ᱯᱮ ᱨᱳᱠᱚᱢᱟ ᱟᱞᱚ ᱞᱤᱧ ᱧᱮᱞ ᱠᱟᱜᱼᱟ ᱟᱞᱮ ᱥᱮᱫ ᱠᱚ ᱪᱟᱥ ᱵᱟᱲᱟ ᱟᱨ ᱯᱮ ᱥᱮᱫ ᱫᱚ ᱜᱚᱝᱠᱮ ᱛᱤᱱᱟᱹ ᱨᱚᱠᱚᱢ ᱟᱞᱩ ᱯᱮ ᱪᱟᱥ ᱵᱟᱲᱟᱭ ᱜᱮᱭᱟ ᱛᱷᱚᱲᱟ ᱚᱱᱟ ᱵᱟᱨᱛᱮ ᱞᱟᱹᱭ ᱵᱮᱱ᱾
ᱚᱝ ᱜᱚᱝᱠᱮ ᱥᱮᱫ ᱫᱚ ᱜᱚᱝᱠᱮ ᱱᱚᱣᱟ ᱢᱤᱫ ᱨᱚᱠᱚᱢ-ᱟᱜ ᱟᱞᱩ ᱜᱮ ᱪᱟᱥ ᱦᱩᱭᱩᱜ ᱜᱮᱭᱟ᱾ ᱡᱟᱦᱟᱸ ᱫᱚ ᱮᱜ ᱡᱟᱦᱟᱸ ᱨᱮᱭᱟᱲ ᱚᱠ ᱛᱚ ᱡᱟᱦᱟᱸ ᱦᱩᱭᱩᱜᱼᱟ ᱚᱱᱟ ᱡᱟᱦᱟᱸ ᱡᱚᱢ ᱞᱟᱹᱜᱤᱫ᱾ ᱡᱚᱢ ᱦᱚᱸᱠᱚ ᱡᱚᱢᱟ ᱚᱱᱟ ᱥᱟᱶᱛᱮ ᱟᱠᱷᱨᱤᱧ ᱠᱚ ᱟᱠᱷᱨᱤᱧ-ᱟ᱾ ᱟᱨ ᱟᱵᱮᱱ ᱡᱟᱦᱟᱸ ᱟᱹᱞᱩ ᱨᱮᱱᱟᱜ ᱠᱟᱛᱷᱟ ᱵᱤᱱ ᱞᱟᱹᱭ ᱠᱮᱫᱟ ᱡᱟᱦᱟᱸ ᱫᱚ ᱠᱩᱰ ᱟᱞᱩ᱾ ᱟᱨ ᱢᱤᱫᱴᱟᱝ ᱫᱚ ᱟᱨᱟᱜ ᱟᱹᱞᱩ ᱚᱱᱟ ᱫᱚ ᱜᱚᱝᱠᱮ ᱮᱠᱷᱮᱱᱟᱜ ᱜᱮᱠᱚ ᱡᱚᱢ-ᱟ᱾ ᱚᱱᱟ ᱫᱚ ᱡᱚ ᱢᱤᱜᱴᱟᱝ ᱮᱠᱷᱮᱱᱟᱜ ᱜᱮᱠᱚ ᱡᱚᱢ ᱡᱟᱦᱟᱸ ᱫᱚ, ᱥᱮᱛᱟᱜ ᱦᱚᱸᱠᱚ ᱡᱚᱢᱟ ᱛᱤᱠᱤᱱ ᱦᱚᱸᱠᱚ ᱡᱚᱢᱟ ᱟᱨ ᱟᱞᱮ ᱡᱟᱦᱟᱸ ᱟᱹᱞᱩ ᱫᱚᱞᱮ ᱪᱟᱥᱟ, ᱚᱱᱟ ᱫᱚ ᱜᱚᱝᱠᱮ ᱥᱩᱫᱩ ᱢᱟᱛᱨᱳ ᱩᱛᱩ ᱩᱛᱩ ᱜᱮᱠᱚ ᱵᱮᱵᱚᱦᱟᱨᱟ ᱚᱱᱟ ᱟᱹᱞᱩ ᱨᱮᱜᱮᱞᱮ ᱪᱟᱥ ᱜᱮᱭᱟ ᱟᱨ, ᱡᱟᱦᱟᱸ ᱟᱹᱞᱩ ᱜᱤᱧ ᱞᱟᱹᱭ ᱠᱮᱫᱟ ᱯᱩᱸᱰ ᱟᱹᱞᱩ ᱟᱨ ᱟᱨᱟᱜ ᱟᱹᱞᱩ, ᱚᱱᱟ ᱟᱹᱞᱩ ᱠᱚᱫᱚ ᱜᱚᱝᱠᱮ ᱟᱞᱮ ᱥᱮᱫ ᱫᱚ ᱦᱟᱸᱜ ᱠᱷᱟᱱ ᱠᱷᱩᱵ ᱠᱚᱢ ᱜᱮᱠᱚ ᱪᱟᱥ ᱜᱮᱭᱟ᱾ ᱞᱟᱹᱭ ᱜᱟᱱᱚᱜᱼᱟ ᱚᱠᱚᱭ ᱦᱚᱸ ᱵᱟᱝ ᱠᱚ ᱪᱟᱥ-ᱟ ᱠᱷᱩᱵ ᱢᱤᱜ ᱦᱚᱲ ᱥᱮ ᱵᱟᱨ ᱦᱚᱲ ᱡᱟᱦᱟᱸᱭ ᱡᱩᱫᱤ ᱱᱚᱝᱠᱟ ᱡᱚᱢ ᱨᱮᱱᱟᱜ ᱤᱪᱷᱟᱹ ᱛᱟᱦᱮᱸ ᱛᱟᱦᱞᱮ ᱩᱱᱤ ᱦᱟᱸᱜ ᱠᱷᱟᱭ ᱱᱚᱣᱟ ᱫᱚᱭ ᱟᱨ ᱵᱟᱝᱠᱷᱟᱱ ᱵᱟᱝᱜᱮ᱾ ᱮ ᱦᱮᱸ ᱛᱟᱦᱞᱮ ᱟᱯᱮ ᱥᱮᱫ ᱫᱚ ᱱᱚᱣᱟ, ᱵᱟᱫᱟᱢ ᱠᱚᱫᱚ ᱠᱚ ᱪᱟᱥ ᱜᱮᱭᱟ ᱥᱮ ᱵᱟᱝ?
ᱦᱟᱭ, ᱟᱹᱰᱤ ᱵᱮᱥ ᱵᱮᱱ ᱨᱚᱲ ᱠᱮᱜᱼᱟ ᱜᱚᱝᱠᱮ ᱟᱨ ᱟᱞᱮ ᱥᱮᱜ ᱚᱠᱟᱴᱟᱜ ᱵᱮᱱ ᱠᱩᱞᱤ ᱠᱮᱜ ᱞᱤᱧᱟᱹ ᱱᱚᱣᱟ ᱵᱟᱫᱚᱢ ᱫᱚ ᱦᱟᱸᱜ, ᱟᱹᱞᱤᱧ ᱫᱚ ᱟᱞᱮ ᱥᱮᱜ ᱫᱚ ᱦᱟᱸᱜ ᱵᱟᱝᱜᱞᱮ ᱨᱚᱦᱚᱭ ᱵᱟᱝ ᱜᱮᱞᱮ ᱪᱟᱥ ᱜᱮᱭᱟ ᱚᱱᱟ ᱫᱚ ᱟᱨ, ᱚᱱᱟ ᱠᱚᱫᱚ ᱪᱮᱫ ᱞᱤᱧ ᱞᱟᱹᱭᱟ ᱜᱚᱝᱠᱮ ᱚᱱᱟᱨᱮ ᱟᱹᱫᱚ ᱪᱟᱥ ᱨᱮᱭᱟᱜ ᱦᱚᱸ ᱵᱟᱹᱞᱤᱧ ᱵᱟᱲᱟᱭᱟ ᱪᱮᱫ ᱠᱟᱠᱚ ᱪᱟᱥ-ᱟ ᱟᱫᱚ, ᱟᱹᱞᱤᱧ ᱫᱚᱞᱤᱧ ᱮ ᱪᱟᱞᱟᱣ ᱞᱮᱱ ᱜᱮᱭᱟ ᱚᱱᱛᱮ ᱦᱟᱸᱜ ᱤᱭᱟᱹ ᱱᱟᱠᱷᱟ ᱚᱱᱟ ᱜᱤᱨᱤᱰᱤ ᱱᱟᱠᱷᱟ ᱞᱤᱧ ᱪᱟᱞᱟᱣ ᱞᱮᱱᱟ᱾ ᱪᱟᱛᱟᱱ ᱫᱤᱥᱚᱢ ᱜᱤ, ᱟᱫᱚ ᱚᱱᱛᱮ ᱞᱤᱧ ᱧᱮᱞᱮᱜ ᱠᱚᱣᱟ ᱵᱟᱫᱚᱢ ᱫᱚ ᱵᱚᱞᱮ ᱞᱤᱧ ᱠᱩᱞᱤᱭᱮᱫ ᱠᱚᱣᱟ ᱡᱟᱱᱟᱢ ᱵᱟᱲᱟ ᱠᱟᱱᱟ ᱞᱟᱭᱮᱱ ᱞᱟᱭᱮᱱ ᱛᱮᱠᱚ ᱦᱟᱱᱟ ᱮᱨ ᱟᱠᱟᱜ ᱠᱚ ᱟᱨ ᱡᱟᱱᱟᱢ ᱵᱟᱲᱟᱣ ᱟᱠᱟᱱᱟ ᱟᱫᱚᱞᱤᱧ ᱠᱩᱞᱤᱭᱮᱜ ᱚᱱᱟ ᱫᱚ ᱪᱮᱜ ᱠᱟᱱᱟ ᱟᱫᱚ ᱠᱚ ᱞᱟᱹᱭ ᱟᱞᱤᱧ ᱠᱟᱱᱟ ᱵᱚᱞᱮ ᱱᱚᱣᱟ ᱫᱚ ᱵᱟᱫᱚᱢ ᱠᱟᱱᱟ ᱟᱫᱚ ᱟᱹᱞᱤᱧ ᱦᱚᱸ ᱵᱟᱹᱞᱤᱧ ᱧᱮᱞ ᱠᱟᱜ-ᱟ ᱛᱟᱦᱮᱸᱱᱟ ᱪᱮᱜ ᱞᱮᱠᱟ ᱵᱟᱫᱚᱢ ᱠᱟᱱᱟ ᱟᱫᱚ, ᱟᱨ ᱱᱚᱣᱟ ᱫᱚ ᱟᱞᱮ ᱴᱚᱴᱷᱟᱨᱮ ᱵᱟᱝᱠᱚ ᱪᱟᱥᱛᱮ ᱱᱚᱣᱟ ᱠᱚᱫᱚ ᱟᱞᱮᱭᱟᱜ ᱫᱚ ᱦᱟᱸᱜ ᱵᱟᱲᱟᱭ ᱜᱮᱭᱟ ᱵᱟᱹᱱᱩᱜ ᱜᱮᱭᱟ ᱦᱟᱸᱜ ᱟᱞᱮ ᱫᱚ ᱟᱞᱮ ᱫᱚ, ᱫᱷᱟᱨᱮ ᱫᱚ ᱟᱨ ᱟᱵᱮᱱ ᱜᱮ ᱞᱟᱹᱭ ᱵᱮᱱ ᱱᱚᱣᱟ ᱵᱟᱫᱚᱢ ᱫᱚ ᱪᱮᱫ ᱞᱮᱠᱟ ᱫᱷᱟᱨᱟ ᱠᱚᱯᱮ ᱨᱚᱦᱚᱭ ᱜᱮᱭᱟᱯᱮ ᱚᱱᱟ ᱠᱚ ᱵᱟᱨᱮ ᱛᱮ ᱞᱟᱹᱭ ᱵᱮᱱ᱾
ᱦᱮᱸ ᱜᱚᱝᱠᱮ ᱪᱟᱥ ᱫᱚ ᱦᱟᱜ ᱠᱷᱩᱵ ᱚᱱᱟ ᱦᱚᱸ ᱠᱚᱢ ᱜᱮᱠᱚ ᱪᱟᱥ-ᱟ᱾ ᱱᱚᱣᱟ ᱫᱚ ᱡᱚᱠᱷᱚᱱ ᱡᱟᱦᱟᱱᱟᱜ ᱢᱮᱞᱟ ᱠᱚ ᱥᱮ ᱡᱟᱦᱱᱟᱜ ᱯᱨᱳᱜᱨᱟᱢ ᱠᱚ ᱦᱩᱭᱩᱜ-ᱟ ᱩᱱ ᱚᱠᱛᱚ ᱵᱟᱫᱟᱢ ᱥᱮ ᱡᱷᱤᱞᱤᱯᱤ ᱵᱤᱱ ᱟᱸᱡᱚᱢ ᱟᱠᱟᱫᱟ ᱩᱱ ᱚᱠᱛᱚ ᱠᱚ ᱱᱚᱣᱟ ᱫᱚᱠᱚ ᱡᱚᱢᱟ ᱟᱨ ᱱᱚᱣᱟ ᱵᱟᱫᱟᱢ ᱜᱚᱝᱠᱮ ᱱᱚᱣᱟ ᱨᱮᱭᱟᱲ ᱚᱠᱛᱚ ᱠᱚᱠᱚ ᱪᱟᱥ ᱜᱮᱭᱟ ᱱᱚᱣᱟ ᱦᱚᱸ ᱟᱹᱞᱩ ᱡᱟᱦᱟᱸ ᱞᱮᱠᱟ ᱵᱚᱱ ᱪᱟᱥᱟ ᱚᱛ ᱨᱮ ᱚᱱᱟ ᱦᱚᱸ ᱜᱚᱝᱠᱮ ᱱᱚᱣᱟ ᱵᱟᱫᱟᱢ ᱦᱚᱸ ᱱᱚᱣᱟ ᱚᱛ ᱨᱮᱜᱮ ᱚᱛ ᱨᱮᱸᱜᱮ ᱠᱚᱠᱚ ᱪᱟᱥ ᱜᱮᱭᱟ ᱟᱨ ᱱᱚᱣᱟ ᱦᱚᱸ ᱟᱹᱰᱤ ᱱᱤᱛᱚᱜ ᱫᱚ ᱵᱟᱡᱟᱨ ᱨᱮ ᱞᱟᱹᱭ ᱜᱟᱱᱚᱜ-ᱟ ᱱᱚᱣᱟ ᱨᱮᱱᱟᱜ ᱫᱟᱢ ᱫᱚᱦᱟᱸᱜ ᱠᱷᱟᱱ ᱫᱚᱢᱮᱜᱮ ᱵᱟᱹᱲᱛᱤ ᱜᱮᱭᱟ ᱟᱹᱰᱤᱜᱮ ᱚᱱᱟ ᱠᱷᱟᱹᱛᱤᱨ ᱱᱚᱣᱟ ᱫᱚ ᱫᱚᱢᱮ ᱜᱮᱠᱚ ᱪᱟᱥ ᱜᱮᱭᱟ ᱡᱟᱦᱟᱸᱭ ᱜᱮ ᱟᱨ ᱟᱞᱮ ᱥᱮᱫ ᱦᱚᱸ ᱦᱮᱸ ᱢᱟ ᱞᱟᱹᱭ ᱵᱤᱱ?
ᱟ ᱪᱟᱤᱧ ᱢᱮᱱ ᱠᱮᱭᱟ ᱜᱚᱝᱠᱮ ᱱᱚᱣᱟ ᱵᱟᱫᱚᱢ ᱛᱮ ᱪᱟᱥ ᱜᱮᱭᱟᱯᱮ ᱟᱫᱚ ᱱᱚᱣᱟ ᱫᱚ ᱪᱮᱫ ᱞᱮᱠᱟ ᱡᱮᱞᱮᱠᱟ ᱠᱚ ᱪᱟᱥ ᱠᱚ ᱥᱮ ᱟᱥᱮ ᱨᱚᱦᱚᱭ ᱠᱟᱜ ᱜᱮᱭᱟ ᱥᱮ ᱚᱱᱟ ᱟᱹᱞᱩ ᱠᱚ ᱯᱤᱰᱷᱟᱹᱣᱟᱜ ᱜᱮᱭᱟ ᱱᱚᱣᱟ ᱦᱚᱸ ᱟᱫᱚ ᱚᱱᱟ ᱦᱚᱸ ᱛᱷᱚᱲᱟ ᱱᱚᱮ ᱢᱮᱱᱥᱮᱱ ᱧᱚᱜ ᱵᱮᱮᱱ ᱞᱟᱹᱭ ᱧᱚᱜ ᱵᱮᱱ? ᱥᱮ ᱚᱱᱠᱟ ᱜᱮ ᱫᱟᱜᱜ-ᱟ ᱵᱷᱤᱱᱟᱹ ᱯᱤᱴᱷᱟᱹ ᱛᱮᱜᱮ?
ᱦᱮᱸ ᱫᱟᱜ ᱠᱚᱫᱚ ᱢᱟᱱᱮ ᱵᱟᱫᱟᱢ ᱦᱚᱸ ᱡᱟᱦᱟᱸ ᱞᱮᱠᱟ ᱟᱞᱩ ᱡᱟᱦᱟᱸ ᱞᱮᱠᱟ ᱵᱚᱱ ᱪᱟᱥᱟ ᱚᱱᱠᱟ ᱜᱮᱠᱚ ᱪᱟᱥᱟ ᱟᱫᱚ ᱟᱹᱞᱩ ᱫᱚᱵᱚᱱ ᱨᱚᱦᱚᱭ ᱜᱮᱭᱟ ᱢᱮᱱᱠᱷᱟᱱ ᱵᱟᱫᱟᱢ ᱫᱚ ᱵᱟᱝᱜᱮ ᱚᱱᱟ ᱫᱚ ᱫᱟᱱᱟ ᱧᱟᱢᱚᱜ-ᱟ ᱦᱟᱸᱜ ᱠᱷᱟᱱ ᱟᱫᱚ ᱚᱱᱟ ᱜᱮᱠᱚ ᱵᱟᱹᱭᱥᱟᱹᱣ ᱠᱟᱜᱟ ᱠᱚ ᱢᱮᱱᱠᱷᱟᱱ ᱟᱞᱩ ᱡᱷᱟᱱ ᱞᱮᱠᱟᱵᱚᱱ ᱢᱤᱫ ᱥᱮᱫ ᱵᱚᱱ ᱫᱚᱦᱚ ᱠᱟᱜ-ᱟ ᱢᱤᱫ ᱞᱟᱭᱤᱱ ᱛᱮ ᱥᱮ ᱡᱠᱟ ᱞᱮᱠᱟ ᱡᱟᱦᱟ ᱞᱮᱠᱟ ᱟᱞᱩ ᱪᱟᱥ ᱨᱮᱱᱟᱜ ᱡᱟᱦᱟᱸ ᱯᱮᱴᱟᱱ ᱴᱟᱜ ᱠᱟᱱᱟ ᱚᱠᱟᱮᱠᱟ ᱵᱷᱟ ᱵᱚᱱ ᱥᱟᱡᱟᱣ ᱠᱟᱜ-ᱟ ᱚᱱᱠᱟᱜ ᱜᱮ ᱜᱚᱝᱠᱮ ᱱᱚᱣᱟ ᱵᱟᱫᱟᱢ ᱦᱚᱸᱠᱚ ᱱᱚᱝᱠᱟ ᱜᱮᱠᱚ ᱥᱟᱡᱟᱣ ᱠᱟᱜ-ᱟ ᱡᱟᱛᱮ ᱫᱟᱜ ᱦᱚᱸ ᱴᱷᱤᱠ ᱥᱟᱺᱦᱤᱡ ᱮ ᱧᱟᱢ ᱢᱟᱭ ᱜᱚᱴᱮ ᱟᱨ ᱚᱱᱟᱦᱚ ᱡᱚᱠᱷᱚᱱ ᱜᱮ ᱦᱩᱭᱩᱜ-ᱟ ᱛᱚᱠᱷᱚᱱ ᱜᱮ ᱚᱱᱟ ᱫᱟᱨᱮ ᱠᱚ ᱩᱯᱨᱟᱹᱣᱟ ᱟᱨ ᱩᱯᱨᱟᱣ ᱞᱮᱠᱷᱟᱱ ᱜᱮ ᱚᱱᱟ ᱚᱸᱰᱮᱜᱮ ᱦᱟᱱ ᱠᱷᱟᱱ ᱟᱭᱢᱟ ᱜᱟᱱ ᱵᱟᱱᱟᱢ ᱠᱚᱦᱚᱸ ᱚᱸᱰᱮ ᱜᱮ ᱡᱚ ᱠᱟᱛᱮᱜ ᱛᱟᱦᱮᱱᱟ ᱟᱫᱚ ᱚᱱᱟ ᱠᱚ ᱨᱟᱠᱟᱵ ᱛᱮᱠᱚ ᱥᱤᱛᱩᱝ ᱨᱮᱠᱚ ᱨᱚᱦᱚᱲ ᱦᱚᱪᱚᱭᱟ ᱨᱚᱦᱚᱲ ᱦᱚᱪᱚ ᱠᱟᱛᱮᱫ ᱟᱫᱚᱠᱚ ᱟᱠᱷᱨᱤᱧᱟ ᱱᱚᱣᱟ ᱫᱚ
ᱟᱹᱰᱤ ᱵᱮᱥ ᱛᱮᱢ ᱨᱚᱲ ᱠᱮᱫ-ᱟ ᱜᱚᱝᱠᱮ ᱟᱨ ᱟᱞᱮ ᱥᱮᱫ ᱦᱚᱸ ᱚᱱᱟ ᱵᱟᱫᱢ ᱨᱮᱭᱟᱜ ᱡᱟᱱᱠᱟᱨᱤ ᱵᱟᱹᱱᱩᱜ-ᱟ ᱟᱫᱚ ᱟᱚᱢ ᱢᱚᱡᱽ ᱮᱱᱟ ᱵᱟᱨ ᱞᱟᱹᱭᱟᱫ ᱞᱤᱧᱟᱹ ᱟᱨ ᱟᱨ ᱢᱤᱫᱴᱮᱡ ᱟᱹᱞᱤᱧ ᱴᱷᱮᱡ ᱟᱵᱮᱱ ᱴᱷᱮᱱ ᱠᱩᱠᱞᱤ ᱞᱤᱧ ᱫᱚᱦᱚᱭᱟ ᱜᱚᱝᱠᱮ ᱱᱚᱣᱟ ᱦᱩᱲᱩ ᱜᱮᱫ ᱨᱟᱠᱟᱵ ᱠᱟᱛᱮᱜ ᱟᱞ ᱥᱮᱫ ᱫᱚ ᱦᱟᱸᱜ ᱱᱚᱣᱟ ᱦᱩᱲᱩ ᱠᱚᱞᱮ ᱥᱟᱞᱴᱟᱣ ᱨᱟᱠᱟᱵᱟ ᱜᱮᱜ ᱨᱟᱠᱟᱵ ᱟᱞᱮ ᱟᱫᱚ ᱟᱞᱮᱥᱮᱫ ᱫᱚᱦᱟᱜ ᱟᱭᱢᱟ ᱞᱮᱠᱟ ᱱᱚᱣᱟᱵᱟᱨ ᱱᱤᱭᱟ ᱵᱟᱝ ᱫᱚ ᱫᱟᱹᱞ ᱠᱚᱞᱮ ᱟᱨᱡᱟᱣ ᱜᱮᱭᱟᱞᱮ ᱪᱟᱥ ᱜᱮᱭᱟᱞᱮ ᱠᱷᱮᱛ ᱠᱚᱨᱮ ᱱᱚᱣᱟ ᱠᱥᱟᱹᱨᱤ ᱠᱚ ᱢᱩᱥᱨᱤ ᱠᱚ ᱟᱨ ᱵᱷᱩᱴ ᱠᱚ ᱟᱨ ᱚᱱᱟ ᱛᱩᱲᱤ ᱠᱚ ᱱᱟᱦᱟᱜ ᱞᱮ ᱟᱨᱡᱟᱣ ᱜᱮᱭᱟᱞᱮ ᱱᱟᱱᱟᱜ ᱟᱞᱮᱥᱮᱫ ᱫᱚ ᱟᱨ ᱚᱱᱟ ᱜᱩᱦᱩᱢ ᱠᱚ ᱟᱨ ᱟᱯᱮ ᱥᱮᱫ ᱫᱚ ᱱᱚᱣᱟ ᱦᱚᱸ ᱜᱚᱝᱠᱮ ᱦᱟᱜ ᱪᱮᱫ ᱞᱮᱠᱟ ᱱᱚᱣᱟ ᱟᱯᱮ ᱥᱮᱫ ᱫᱚ ᱱᱚᱣᱟ ᱦᱩᱲᱩᱵᱩ ᱜᱮᱫ ᱨᱟᱠᱟᱵ ᱵᱟᱲᱟ ᱠᱟ ᱠᱟᱛᱮᱮᱫ ᱯᱮ ᱮ ᱮᱨ ᱜᱮᱭᱟ ᱥᱮ ᱵᱟᱯᱮ ᱮᱨᱟ ᱱᱚᱣᱟ ᱠᱚ ᱱᱚᱣᱟ ᱠᱚ ᱵᱟᱨᱮ ᱛᱷᱚᱲᱟ ᱠᱟᱹᱴᱤᱡ ᱞᱟᱹᱭ ᱟᱞᱟᱝ ᱵᱮᱱ?
ᱦᱮᱸ ᱜᱚᱝᱠᱮ ᱟᱞᱮ ᱥᱮᱫ ᱦᱚᱸ ᱱᱚᱣᱟ ᱦᱩᱲᱩ ᱨᱟᱠᱟᱵ ᱛᱚᱨᱮ ᱜᱮ ᱦᱟᱸᱜᱠᱷᱟᱱ ᱟᱨ ᱠᱤᱪᱷᱩ ᱦᱚᱲ ᱫᱚ ᱱᱚᱣᱟ ᱡᱟᱦᱟᱸ ᱛᱩᱲᱤ ᱠᱚ ᱥᱮ ᱟᱨᱦᱚᱸ ᱡᱟᱦᱟᱸᱱᱟᱜ ᱠᱚ ᱢᱮᱱᱟᱜᱼᱟ ᱛᱤᱞᱢᱤᱧ ᱠᱚ ᱱᱚᱣᱟ ᱠᱚᱠᱚ ᱪᱟᱥ ᱵᱟᱲᱟᱭᱟ᱾ ᱟᱫᱚ ᱡᱷᱚᱛᱚ ᱠᱷᱮᱛ ᱨᱮ ᱫᱚ ᱜᱚᱝᱠᱮ ᱵᱟᱠᱚ ᱪᱟᱥᱟ᱾ ᱡᱟᱦᱟᱸᱭᱟᱜ ᱠᱟᱹᱴᱤᱡ ᱢᱮᱱᱟᱜ ᱛᱟᱭᱟ ᱥᱮ ᱢᱚᱱᱮ ᱠᱮᱜ ᱠᱷᱟᱱᱮ ᱡᱮᱧ ᱪᱟᱥᱟᱧ ᱩᱱᱤ ᱜᱮᱭ ᱪᱟᱥ ᱜᱮᱭᱟᱭ ᱟᱨ ᱵᱟᱝᱠᱷᱟᱱ ᱫᱚ ᱜᱚᱝᱠᱮ ᱵᱟᱝ ᱠᱚ ᱪᱟᱥᱟ᱾ ᱟᱨ ᱟᱞᱮ ᱥᱮᱫ ᱫᱚ ᱜᱚᱝᱠᱮ ᱞᱟᱹᱭ ᱜᱟᱱᱚᱜᱼᱟ, ᱜᱩᱥᱥᱚ ᱟᱯᱱᱟᱨᱟᱜ ᱫᱚ ᱠᱷᱟᱱ ᱵᱟᱹᱱᱩᱜᱼᱟ ᱟᱫᱚ ᱱᱚᱣᱟ ᱫᱚ ᱫᱤᱠᱩ ᱠᱚᱣᱟᱜ ᱠᱷᱮᱛ ᱛᱮᱜᱮ, ᱤᱝᱠᱩᱣᱟᱜ ᱠᱷᱮᱛ ᱨᱮᱜᱮ ᱪᱟᱥ ᱫᱚ ᱦᱩᱭᱩᱜ ᱜᱮᱭᱟ᱾ ᱟᱫᱚ ᱟᱞᱮᱥᱮᱫ ᱫᱚ ᱱᱚᱣᱟ ᱫᱚ ᱴᱷᱤᱠᱟᱹ ᱠᱚ ᱦᱟᱛᱟᱣᱟ, ᱡᱮ ᱱᱚᱣᱟ ᱦᱳᱲᱳ ᱦᱮᱡᱱᱟ ᱫᱤᱭᱮ ᱱᱚᱣᱟ ᱦᱳᱲᱳ ᱨᱮ ᱪᱟᱥ ᱦᱩᱭᱱᱟ, ᱱᱚᱭᱟ ᱦᱳᱲᱳ ᱪᱟᱵᱟ ᱞᱮᱠᱷᱟᱱ ᱜᱮ ᱟᱫᱚ ᱠᱷᱮᱛ ᱦᱚᱸᱭ ᱦᱟᱛᱟᱣ ᱛᱟᱭᱟᱭ ᱩᱱᱤ ᱫᱤᱠᱩ ᱟᱨ ᱚᱱᱟ ᱥᱟᱶᱛᱮ ᱱᱚᱣᱟ ᱞᱟᱹᱜᱤᱫ ᱛᱮ ᱡᱟᱦᱟᱸ ᱛᱤᱱᱟᱹᱜ ᱠᱟᱹᱣᱰᱤ ᱥᱮ ᱛᱤᱱᱟᱹᱜ ᱞᱟᱹᱭ ᱠᱟᱣᱫᱮᱭᱟᱭ, ᱪᱟᱥ ᱢᱟᱲᱟᱝ ᱨᱮ, ᱟᱫᱚ ᱚᱱᱟ ᱠᱚᱠᱚ ᱯᱚᱭᱥᱟ ᱠᱚ ᱮᱢᱟ ᱠᱚᱣᱟ᱾ ᱚᱱᱟ ᱠᱷᱟᱹᱛᱤᱨ ᱡᱟᱦᱟᱸᱭ ᱠᱚᱣᱟᱜ ᱟᱯᱱᱟᱨᱟᱜ ᱠᱷᱮᱛ ᱢᱮᱱᱟᱜ ᱛᱟᱠᱚᱣᱟ, ᱩᱝᱠᱩ ᱜᱮ ᱱᱚᱣᱟ ᱠᱚᱫᱚ ᱛᱩᱲᱤ ᱛᱤᱞᱢᱤᱧ ᱥᱮ ᱟᱨ ᱦᱚᱸ ᱮᱴᱟᱜ ᱡᱟᱦᱟᱸᱱᱟᱜ ᱠᱚ ᱪᱟᱥᱟ, ᱟᱨ ᱵᱟᱝᱠᱷᱟᱱ ᱫᱚ ᱮᱴᱟᱜ ᱦᱚᱲ ᱠᱚᱫᱚ ᱜᱚᱝᱠᱮ ᱱᱚᱣᱟ ᱠᱚᱫᱚ ᱵᱟᱝ ᱠᱚ ᱪᱟᱥ ᱜᱮᱣᱟ᱾
ᱦᱳᱭ ᱟᱹᱰᱤ ᱵᱮᱥ ᱵᱮᱱ ᱨᱚᱲ ᱠᱮᱜᱼᱟ ᱜᱚᱝᱠᱮ᱾ ᱟᱨᱦᱚᱸ ᱢᱤᱫᱴᱮᱡ ᱠᱩᱠᱞᱤ ᱞᱤᱧ ᱫᱚᱦᱚᱭᱟ ᱜᱚᱝᱠᱮ ᱟᱯᱮ ᱥᱮᱫ ᱫᱚ ᱱᱚᱣᱟ ᱫᱟᱜ ᱫᱤᱱ ᱨᱮᱢᱟ ᱟᱭᱢᱟ ᱞᱮᱠᱟ, ᱵᱤᱨ ᱠᱚ ᱟᱞᱮ ᱥᱮᱫ ᱫᱚ ᱦᱟᱸᱜ ᱵᱤᱨ ᱫᱤᱥᱚᱢ ᱠᱟᱱᱟ᱾ ᱟᱨ ᱟᱞᱮ ᱥᱮᱫ ᱫᱚ ᱦᱟᱸᱜ ᱱᱮᱛᱟᱨ ᱫᱟᱜ ᱛᱮ ᱚᱱᱟ ᱵᱤᱨ ᱫᱤᱥᱚᱢ ᱨᱮ ᱟᱭᱢᱟ ᱞᱮᱠᱟ ᱩᱫ,